ᱡᱚᱦᱟᱨ ᱜᱮ ᱜᱚᱢᱠᱮ
ᱦᱮᱸ ᱨᱚᱲ ᱟᱸᱡᱚᱢ ᱧᱟᱢᱚᱜ ᱠᱟᱱᱟ
ᱦᱮᱸ ᱜᱚᱝᱠᱮ ᱟᱸᱡᱚᱢ ᱧᱟᱢᱚᱜ ᱠᱟᱱᱟ
ᱟᱪᱪᱷᱟ ᱜᱚᱝᱠᱮ ᱚᱠᱟᱞᱮᱠᱟ ᱢᱮᱱᱟᱜ ᱵᱮᱱᱟ
ᱜᱚᱝᱠᱮ ᱟᱹᱞᱤᱧ ᱫᱚ ᱟᱯᱮ ᱠᱚᱣᱟᱜ ᱟᱥᱤᱨᱵᱟᱫᱽ ᱛᱮ ᱱᱤᱛᱚᱜ ᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ᱾ ᱛᱟᱦᱚᱞᱮ ᱜᱚᱝᱠᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱚᱳᱭ ᱜᱚᱢᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱫᱚ ᱜᱚᱝᱠᱮ ᱞᱟᱹᱭ ᱫᱟᱞᱤᱧ ᱦᱮᱸ ᱢᱟ ᱞᱟᱹᱭᱛᱟᱞᱤᱧ ᱟᱯᱮ ᱥᱮᱫ ᱫᱚ ᱛᱟᱦᱚᱞᱮ ᱫᱟᱜ ᱠᱚᱫᱚ ᱫᱟᱜ ᱵᱟᱲᱟᱭᱫᱟᱭ ᱥᱮ ᱵᱟᱝ ᱱᱮᱛᱟᱨ ᱫᱚ
ᱜᱚᱢᱠᱮ ᱟᱨ ᱟᱞᱚᱵᱤᱱ ᱞᱟᱹᱭᱟ ᱫᱟᱜ ᱢᱟᱱᱮ ᱥᱟᱨᱟᱫᱤᱱ ᱜᱮ ᱫᱟᱜ ᱮ ᱡᱚᱨᱚᱭᱮᱫᱟ ᱱᱚᱛᱮ ᱱᱚᱜᱼᱚᱭ ᱱᱤᱛᱚᱜ ᱠᱟᱹᱴᱤᱡ ᱯᱷᱟ ᱼᱼ ᱠᱟ ᱠᱟᱫᱟ ᱵᱟᱠᱷᱟᱱ ᱟᱨ ᱠᱟᱹᱴᱤᱡ ᱯᱚᱨ ᱠᱷᱟᱱ ᱜᱮ ᱮᱵᱟᱨ ᱫᱚᱢᱮ ᱫᱟᱜ ᱡᱩᱨᱩᱜᱼᱟ ᱦᱟᱸᱜ ᱧᱮᱞ ᱢᱮᱥᱮ ᱱᱟᱜ᱾
ᱟ
ᱛᱟᱦᱟᱞᱮ ᱜᱚᱝᱠᱮ ᱟᱯᱮ ᱥᱮᱫ ᱜᱮ ᱚᱠᱟᱞᱮᱠᱟ ᱫᱟᱜ ᱡᱟᱹᱲᱤ ᱦᱩᱭᱩᱜ ᱠᱟᱱᱟᱹ ᱾
ᱦᱮᱸ ᱜᱚᱝᱠᱮ ᱟᱞᱮ ᱥᱮᱫ ᱦᱚᱸ ᱫᱚᱢᱮ ᱫᱟᱜ ᱟᱞᱮ ᱠᱟᱱ ᱫᱚᱭ᱾ ᱟᱫᱚ ᱦᱟᱜ ᱠᱷᱟᱱ ᱦᱩᱲᱩ ᱠᱚᱫᱚᱞᱮ ᱨᱚᱦᱚᱭ ᱵᱟᱲᱟ ᱜᱚᱫ ᱠᱮᱫᱟᱹ ᱾ ᱛᱷᱚᱲᱟ ᱜᱟᱱ ᱫᱚ᱾ ᱟᱨ ᱟᱯᱮ ᱥᱮᱫ ᱜᱚᱢᱠᱮ ᱦᱩᱲᱩ ᱠᱚᱫᱚ ᱯᱮ ᱨᱚᱦᱚᱭ ᱵᱟᱲᱟ ᱟᱠᱟᱫᱟ ᱥᱮ ᱵᱟᱝ?
ᱜᱚᱝᱠᱮ ᱟᱨ ᱟᱞᱚᱵᱤᱱ ᱞᱟᱹᱭᱟ ᱪᱮᱫ ᱞᱤᱧ ᱞᱟᱹᱭᱟ ᱦᱳᱲᱩ ᱠᱚᱫᱚ ᱛᱚᱞᱟ ᱠᱚᱞᱮ ᱜᱤᱰᱤ ᱠᱮᱫᱟ ᱦᱩᱭ ᱟᱠᱟᱱᱟ ᱢᱤᱫ ᱠᱟᱹᱴᱩᱵ ᱠᱟᱛᱮ ᱦᱩᱭ ᱟᱠᱟᱱᱟ ᱴᱚᱞᱟ ᱠᱚᱫᱚ᱾ ᱮᱠᱷᱚᱱᱳ ᱚᱱᱟ ᱴᱚᱞᱟ ᱠᱮᱴᱮᱡ ᱛᱮ ᱮᱠᱷᱚᱱᱚ ᱵᱟᱨ ᱦᱟᱯᱛᱟ ᱜᱟᱱ ᱞᱟ ᱯᱮ ᱦᱟᱯᱛᱟ ᱜᱟᱱ ᱞᱟᱜᱟᱜᱼᱟ᱾ ᱟᱫᱚ ᱦᱟᱸᱜ ᱟᱨᱦᱚᱸ ᱚᱱᱟᱜᱮ ᱵᱷᱤᱴᱟᱹ ᱢᱟᱜ ᱠᱚᱞᱤᱧ ᱪᱟᱞᱟᱜ᱾ ᱠᱟᱱᱟ ᱚᱱᱠᱟ ᱫᱟᱜ ᱢᱟᱭ ᱨᱚᱦᱚᱭᱮᱫᱟ ᱵᱷᱤᱴᱟᱹ ᱢᱟ ᱵᱟᱹᱞᱤᱧ ᱢᱟᱜ ᱯᱩᱨᱟᱹᱣ ᱫᱟᱲᱮᱭᱟᱜ ᱠᱟᱱᱟ ᱜᱚᱴᱟ ᱠᱷᱮᱛ ᱜᱮ᱾
ᱦᱳᱭ ᱟᱫᱚ ᱜᱚᱢᱠᱮ ᱛᱟᱦᱚᱞᱮ ᱟᱯᱮ ᱥᱮᱫ ᱫᱚ ᱦᱩᱲᱩ ᱠᱚᱫᱚ ᱟᱹᱣᱨᱤᱯᱮ ᱨᱚᱦᱚᱭᱟᱹ?
ᱵᱟᱝ ᱵᱟᱝ ᱜᱚᱝᱠᱮ ᱮᱠᱷᱚᱱᱳ ᱟᱹᱣᱰᱤᱭᱟ ᱦᱩᱲᱩ ᱨᱚᱦᱚᱭ ᱫᱚ᱾
ᱚ ᱛᱚᱵᱮ ᱜᱚᱝᱠᱮ ᱟᱯᱮ ᱥᱮᱫ ᱫᱚ ᱦᱩᱲᱩ ᱦᱚᱸ ᱛᱟᱭᱚᱢᱚᱜ ᱫᱚ ᱥᱮ ᱪᱮᱫ?
ᱦᱮᱸ ᱜᱚᱝᱠᱮ ᱛᱟᱭᱚᱢ ᱨᱮ ᱱᱤᱭᱟᱹ ᱫᱷᱟᱣ ᱫᱚ ᱠᱟᱹᱴᱤᱡ ᱛᱟᱭᱚᱢ ᱛᱟᱭᱚᱢᱚᱜᱼᱟ ᱞᱟᱹᱭ ᱞᱮᱠᱷᱟᱱ ᱞᱟᱹᱭ ᱜᱟᱱᱚᱜᱼᱟᱨᱠᱤ᱾
ᱟᱪᱪᱷᱟ ᱛᱟᱦᱚᱞᱮ ᱜᱚᱝᱠᱮ ᱟᱫᱚ ᱛᱤᱦᱤᱧ ᱫᱚ ᱪᱮᱫ ᱯᱮ ᱩᱛᱩ ᱞᱮᱫᱟ?
ᱢᱮᱱᱫᱚ ᱩᱛᱩ ᱦᱩᱭ ᱞᱮᱱ ᱛᱟᱦᱮᱸᱜᱼᱟ ᱟᱹᱞᱩ ᱡᱷᱤᱸᱜᱟᱹ ᱟᱨ ᱯᱩᱥᱴᱩ᱾
ᱟᱪᱪᱷᱟ ᱟᱹᱰᱤ ᱱᱟᱯᱟᱭ ᱜᱚᱝᱠᱮ᱾ ᱥᱤᱵᱤᱞ ᱥᱤᱵᱤᱞᱟᱜ ᱯᱮ ᱡᱚᱢ ᱮᱫᱟ ᱟᱯᱮ ᱫᱚ ᱵᱟᱝ?
ᱦᱳᱭ ᱜᱚᱝᱠᱮ᱾ ᱛᱚᱵᱮ ᱜᱚᱝᱠᱮ ᱟᱯᱮ ᱫᱚ ᱪᱮᱫ ᱠᱚᱯᱮ ᱩᱛᱩ ᱞᱮᱜ ᱟ ᱛᱚᱵᱮ᱾
ᱛᱮᱦᱮᱧ ᱫᱚ ᱟᱞᱮ ᱥᱮᱫ ᱫᱚ ᱱᱟᱸᱜ᱾ ᱟᱞᱮ ᱫᱚᱞᱮ ᱩᱛᱩ ᱠᱟᱫᱟ ᱦᱟᱹᱠᱩ᱾ ᱵᱟᱡᱟᱨ ᱠᱷᱚᱱ ᱛᱷᱚᱲᱟ ᱜᱟᱱᱞᱮ ᱠᱤᱨᱤᱧ ᱟᱹᱜᱩ ᱞᱮᱫ ᱠᱚᱣᱟ ᱦᱟᱹᱠᱩ ᱠᱚ᱾ ᱟᱫᱚ ᱩᱱᱠᱩ ᱜᱮᱞᱮ ᱡᱚᱢ ᱟᱠᱟᱫ ᱠᱚᱣᱟ ᱛᱤᱦᱤᱧ ᱫᱚ ᱩᱛᱩ ᱠᱟᱛᱮᱫ᱾ ᱟᱨ ᱜᱚᱝᱠᱮ ᱵᱟᱡᱟᱨ ᱠᱚᱯᱮ ᱪᱟᱞᱟᱣ ᱵᱟᱲᱟᱜ ᱠᱟᱱᱟ ᱥᱮ ᱵᱟᱝ ᱟᱯᱮ ᱫᱚ?
ᱦᱮᱸ ᱜᱚᱝᱠᱮ ᱵᱟᱡᱟᱨ ᱫᱚ ᱞᱮ ᱪᱟᱞᱟᱜ ᱠᱟᱱ ᱜᱮᱭᱟ᱾
ᱟᱪᱪᱷᱟ ᱜᱚᱝᱠᱮ ᱛᱟᱦᱚᱞᱮ ᱟᱯᱮ ᱥᱮᱫ ᱵᱟᱡᱟᱨ ᱠᱚᱨᱮ ᱫᱚ ᱩᱛᱩ ᱠᱚᱣᱟᱜ ᱡᱤᱱᱤᱥ ᱠᱚ ᱨᱮᱭᱟᱜ ᱫᱟᱢ ᱠᱚᱫᱚ ᱚᱠᱟᱞᱮᱠᱟ᱾
ᱜᱚᱝᱠᱮ ᱞᱟᱹᱭ ᱞᱮᱠᱷᱟᱱ ᱩᱛᱩ ᱠᱚ ᱡᱤᱱᱤᱥ ᱠᱚ ᱨᱮᱭᱟᱜ ᱫᱟᱢ ᱫᱚ᱾ ᱩᱛᱩ ᱠᱚᱜᱮ ᱠᱟᱹᱴᱤᱡ ᱫᱟᱢ ᱧᱚᱜ ᱟᱠᱟᱱᱟ ᱥᱟᱠ ᱥᱚᱵᱽᱡᱤ ᱠᱚᱜᱮ᱾
ᱦᱚᱭ ᱟᱞᱮ ᱥᱮᱫ ᱦᱚᱸ ᱜᱚᱝᱠᱮ ᱱᱤᱛᱚᱜ ᱫᱚ ᱫᱟᱢ ᱫᱚ ᱱᱟᱦᱟᱜ ᱢᱮᱱᱟᱜ ᱜᱮᱭᱟ ᱡᱚᱛᱚ ᱡᱚᱛᱚ ᱡᱤᱱᱤᱥ ᱠᱚᱨᱮᱱᱟᱜ ᱜᱮ᱾ ᱟᱫᱚ ᱡᱟᱦᱟᱸ ᱞᱮᱠᱟᱜᱤᱢ ᱞᱟᱹᱭ ᱠᱟᱜ᱾ ᱱᱤᱡᱮᱢ ᱪᱟᱥ ᱞᱮᱠᱷᱟᱡ ᱫᱚ ᱩᱱᱫᱚ ᱱᱟᱦᱟᱜ ᱵᱟᱝ ᱫᱟᱢᱚᱜ ᱠᱟᱱᱟ ᱵᱩᱡᱽᱫᱟᱥᱮ᱾
ᱦᱳᱭ ᱜᱚᱝᱠᱮ ᱟᱫᱚ ᱠᱟᱛᱷᱟᱜ ᱠᱟᱱᱟ ᱪᱟᱥ ᱢᱟ ᱟᱹᱞᱤᱧ ᱦᱚᱸ ᱥᱚᱵᱽᱡᱤ ᱠᱚᱞᱤᱧ ᱪᱟᱥ ᱜᱮᱭᱟ ᱢᱮᱱᱠᱷᱟᱱ ᱜᱚᱝᱠᱮ ᱱᱚᱜ-ᱚ ᱱᱚᱣᱟ ᱥᱚᱢᱚᱭ ᱫᱚ ᱪᱟᱥ ᱵᱟᱝ ᱜᱟᱱᱚᱜᱼᱟ ᱱᱚᱜ ᱫᱟᱜ ᱡᱟᱹᱲᱤ ᱛᱮᱜᱮ ᱱᱚᱜᱼᱚᱭ ᱫᱟᱨᱮ ᱠᱚᱫᱚ ᱜᱩᱡᱩᱜᱼᱟ᱾
ᱦᱮᱸ ᱜᱚᱢᱠᱮ ᱟᱨ᱾ ᱟᱨ ᱜᱚᱢᱠᱮ ᱞᱟᱹᱭᱫᱟᱹᱧ ᱛᱟᱦᱚᱞᱮ ᱟᱯᱮ ᱥᱮᱫ ᱫᱚ ᱢᱟᱹᱨᱤᱪ ᱠᱚᱫᱚ ᱠᱚ ᱨᱚᱦᱚᱭᱟ ᱥᱮ ᱵᱟᱝ ᱜᱚᱝᱠᱮ?
ᱦᱮᱸ ᱜᱚᱢᱠᱮ ᱢᱟᱹᱲᱤᱡ ᱠᱚ ᱨᱚᱦᱚᱭᱟ ᱛᱚ ᱟᱞᱮᱥᱮᱫ ᱦᱚᱸ᱾
ᱟᱨ ᱟᱯᱮ ᱥᱮᱫ ᱛᱟᱦᱚᱞᱮ ᱱᱚᱣᱟ ᱢᱟᱹᱨᱤᱪ ᱨᱮ ᱪᱮᱫ ᱞᱮᱠᱟ ᱫᱟᱜ ᱠᱚ᱾ ᱵᱷᱟᱜᱮ ᱜᱮ ᱧᱟᱢᱟᱭ ᱥᱮ ᱟᱞᱮᱥᱮᱜ ᱢᱟ ᱡᱟᱦᱟᱸ ᱞᱮᱠᱟ ᱱᱟᱦᱟᱜ, ᱢᱟᱨᱟᱹᱨᱤᱡ ᱛᱷᱟᱨ ᱨᱮ ᱵᱟᱹᱲᱛᱤ ᱫᱟᱜ ᱮᱢ ᱧᱟᱢ ᱦᱚᱪᱚ ᱞᱮᱠᱷᱟᱱᱡ ᱜᱮ ᱜᱚᱡᱚᱜᱼᱟ ᱫᱟᱨᱮ᱾
ᱦᱳᱭ ᱜᱚᱝᱠᱮ ᱚᱱᱟ ᱠᱷᱟᱹᱛᱤᱨ ᱜᱮ ᱟᱞᱮ ᱫᱚ ᱢᱟᱹᱲᱤᱡ ᱫᱚ ᱞᱟᱹᱭ ᱞᱮᱠᱷᱟᱱ ᱱᱚᱜ ᱱᱚᱣᱟ ᱦᱩᱲᱩ ᱨᱟᱠᱟᱵ ᱠᱟ ᱢᱟᱹᱲᱤᱡ ᱫᱚᱞᱮ ᱵᱟᱹᱭᱥᱟᱹᱣᱟ ᱨᱚᱦᱚᱭᱟᱞᱮ ᱦᱟᱸᱜ
ᱩᱱ ᱫᱚ ᱠᱟᱹᱴᱤᱡ ᱦᱟᱜ ᱫᱟᱜ ᱫᱟᱜ ᱠᱚᱢ ᱧᱟᱢᱟᱭ ᱩᱱ ᱫᱚ ᱫᱟᱲᱮ ᱠᱚᱦᱚᱸ ᱵᱟᱝ ᱜᱩᱡᱩᱜᱼᱟ ᱦᱟᱸᱜ,
ᱦᱮᱸ ᱜᱚᱝᱠᱮ
ᱩᱱ ᱥᱚᱢᱚᱭ ᱫᱟᱜ ᱫᱟᱜ ᱫᱟᱜ ᱡᱟᱹᱲᱤ ᱴᱟᱜ ᱵᱟᱝ ᱦᱩᱭᱩᱜᱼᱟ᱾ ᱛᱚ ᱩᱱᱠᱷᱟᱱ ᱫᱚ ᱢᱟᱹᱲᱤᱡ ᱫᱟᱨᱮ ᱠᱚ ᱟᱫᱚ ᱱᱟᱯᱟᱭ ᱚᱠᱚᱡ ᱛᱮᱜᱮ ᱦᱟᱲᱟᱜᱼᱟ᱾
ᱦᱮᱸ
ᱫᱟᱜ ᱞᱟᱜᱟᱣ ᱞᱮᱠᱷᱟᱱ ᱛᱚ ᱦᱳᱭ ᱫᱟᱜ ᱠᱚ ᱞᱟᱜᱟᱣ ᱞᱮᱱᱠᱷᱟᱱ ᱟᱫᱚ ᱚᱸᱰᱮ ᱤᱭᱟᱹ ᱠᱷᱚᱱ ᱦᱟᱸᱜ, ᱤᱭᱟᱹ ᱦᱩᱭᱩᱜᱼᱟ ᱤᱭᱟᱹ ᱛᱮ ᱦᱟᱸᱜ ᱴᱩᱞᱩ ᱯᱟᱢᱯ ᱛᱮ ᱦᱟᱸᱜ ᱨᱟᱠᱟᱵ ᱦᱩᱭᱩᱜᱼᱟ ᱾ ᱩᱱ ᱥᱚᱢᱚᱭ ᱮᱢ ᱦᱩᱭᱩᱜᱼᱟ ᱦᱟᱸᱜ ᱫᱟᱜ ᱫᱚ
ᱦᱟ ᱢᱚᱴᱟ ᱢᱚᱴᱟ ᱯᱤᱸᱰᱷᱟᱹᱭ ᱦᱩᱭᱩᱜᱼᱟ ᱢᱟᱹᱨᱤᱪ ᱦᱚᱸ ᱱᱟᱦᱟᱜ ᱜᱚᱝᱠᱮ᱾
ᱦᱳᱭ ᱜᱚᱝᱠᱮ
ᱛᱚ ᱛᱟᱦᱚᱞᱮ ᱜᱚᱝᱠᱮ ᱟᱯᱮ ᱥᱮᱜ ᱫᱚ ᱵᱟᱸᱫᱽ ᱠᱚ ᱢᱮᱱᱟᱜ ᱟᱥᱮ ᱵᱟᱝ ᱜᱚᱝᱠᱮ?
ᱦᱮᱸ ᱦᱮᱸ ᱜᱚᱝᱠᱮ ᱟᱞᱮᱥᱮᱫ ᱫᱚ ᱟᱹᱰᱤ ᱥᱮᱬᱟ ᱥᱮᱬᱟ ᱵᱟᱸᱫᱽ ᱢᱮᱱᱟᱜᱼᱟ ᱾ ᱮᱠᱰᱚᱢ ᱡᱟᱦᱟᱸ ᱫᱚᱠᱚ ᱞᱟᱹᱭ ᱜᱚᱫᱟ ᱮᱠᱰᱚᱢ ᱵᱟᱹᱞᱤ, ᱵᱟᱹᱞᱤ ᱠᱷᱟᱹᱲ ᱮᱠᱰᱚᱢ
ᱟᱪᱪᱷᱟ ᱦᱮᱸ ᱜᱚᱝᱠᱮ ᱟᱫᱚ? ᱟᱯᱮ ᱥᱮᱜ ᱫᱚ ᱮᱱᱦᱚᱸ ᱵᱟᱸᱫᱷ ᱠᱚᱨᱮ ᱦᱟᱹᱠᱩ ᱠᱚᱠᱚ ᱪᱟᱥ ᱠᱚᱣᱟ ᱥᱮ ᱵᱟᱝ?
ᱦᱮᱸ ᱜᱚᱝᱠᱮ ᱫᱚᱢᱮ ᱠᱚ ᱪᱟᱥ ᱠᱚᱣᱟ ᱟᱞᱮ ᱥᱮᱜ ᱢᱟ ᱦᱟᱹᱠᱩ ᱠᱚ ᱥᱩᱫᱷᱩ ᱦᱟᱠ ᱪᱟᱥ ᱫᱚ ᱵᱟᱝ ᱜᱚᱝᱠᱮ ᱟᱞᱮ ᱥᱮᱫ ᱫᱚ ᱟᱵᱟᱨ, ᱱᱚᱜᱼᱚᱭ ᱡᱟᱦᱟᱸ ᱨᱮ ᱵᱟᱸᱫᱽ ᱨᱮᱠᱚ ᱪᱟᱥ ᱠᱚᱫᱚ ᱚᱸᱰᱮ ᱚᱱᱮ ᱴᱤᱠᱤᱴ, ᱠᱟᱛᱮ ᱚᱸᱰᱮ ᱦᱟᱹᱠᱩ ᱠᱚ ᱥᱟᱵ ᱚᱪᱚ ᱠᱚᱣᱟ ᱚᱸᱰᱮ ᱫᱚ ᱛᱮ
ᱟᱪᱪᱷᱟ ᱚᱱᱠᱟ ᱦᱩᱭᱩᱜᱼᱟ ᱟᱯᱮ ᱥᱮᱜ ᱫᱚ ᱵᱟᱝ?
ᱦᱮᱸ ᱚᱱᱠᱟ ᱴᱤᱠᱤᱴ ᱴᱮ ᱦᱟᱹᱠᱩ ᱠᱚ ᱥᱟᱵ ᱠᱚᱣᱟ ᱚᱱᱠᱟ᱾ ᱦᱟᱸᱱᱮᱻ ᱥᱮᱛᱟᱜ ᱵᱷᱳᱨ ᱠᱷᱚᱱ ᱠᱚ ᱥᱟᱵ ᱠᱚᱣᱟ ᱮᱠᱰᱚᱢ ᱦᱟᱜ ᱟᱹᱭᱵ ᱪᱷᱚᱴᱟ ᱫᱷᱟᱹᱲᱤᱡ ᱾
ᱦᱮᱸ ᱟᱨ ᱜᱚᱝᱠᱮ ᱛᱟᱦᱚᱞᱮ ᱟᱯᱮ ᱥᱮᱡ ᱡᱚᱠᱷᱳᱱ? ᱚᱱᱟ ᱵᱚᱨᱥᱟ ᱥᱚᱢᱚᱭ ᱡᱩᱫᱤ ᱵᱟᱭ ᱫᱟᱜᱟ ᱜᱚᱝᱠᱮ ᱛᱟᱦᱚᱞᱮ ᱟᱫᱚ ᱟᱯᱮ ᱫᱚ ᱪᱮᱫ ᱯᱮ ᱪᱮᱤᱠᱟᱹᱭᱟ ᱟᱞᱮ ᱥᱮᱜ ᱡᱮᱢᱚᱱ ᱚᱠᱚᱭ ᱠᱚᱫᱚ ᱠᱚ ᱞᱟᱹᱭᱟ? ᱨᱚᱴᱮ ᱠᱚᱠᱚ ᱵᱟᱯᱞᱟ ᱠᱚᱣᱟ ᱵᱟᱝᱢᱟ ᱟᱫᱚ ᱜᱚᱝᱠᱮ ᱟᱯᱮᱥᱮᱜ ᱦᱳᱭᱩᱜ ᱜᱮᱭᱟ?
ᱨᱚᱴᱮ ᱵᱟᱯᱞᱟ ᱦᱩᱭᱫᱚ ᱦᱩᱭᱩᱜ ᱜᱮᱭᱟ ᱵᱟᱭ ᱫᱟᱜ ᱞᱮᱠᱷᱟᱱ,
ᱦᱳᱭ ᱜᱚᱝᱠᱮ ᱠᱟᱛᱷᱟ ᱨᱮ ᱚᱱᱠᱟ ᱱᱟᱦᱟᱜ ᱢᱮᱱᱟᱜ ᱟᱠᱟᱫᱼᱟ᱾ ᱨᱚᱴᱮ ᱠᱚ ᱵᱟᱯᱞᱟ ᱠᱚᱣᱟ ᱥᱮ ᱪᱮᱜ ᱟᱫᱚ ᱧᱮᱞ ᱫᱚ ᱱᱟᱦᱟᱜ ᱟᱹᱣᱨᱮ ᱧᱮᱞ ᱦᱭᱩᱜᱼᱟ᱾
ᱧᱮᱞ ᱫᱚ ᱵᱟᱝ ᱧᱮᱞ ᱦᱩᱭ ᱠᱟᱱᱟ ᱟᱹᱞᱤᱧ ᱦᱚᱸ ᱵᱟᱹᱞᱤᱧ ᱧᱮᱞ ᱟᱠᱟᱫᱟ᱾ ᱢᱮᱱᱠᱷᱟᱱ ᱠᱚ ᱞᱟᱹᱭᱟ ᱡᱮ ᱡᱩᱰᱤ ᱵᱟᱝ ᱫᱟᱜ ᱵᱟᱭ ᱫᱟᱜ ᱞᱮᱠᱷᱟᱱ ᱥᱮᱨᱢᱟ ᱡᱟᱹᱲᱤ ᱵᱟᱝ ᱦᱩᱭ ᱞᱮᱱᱠᱷᱟᱱ ᱦᱳᱭ, ᱥᱚᱢᱚᱭ ᱦᱟᱸᱜ ᱨᱚᱴᱮ ᱠᱚ ᱠᱚ ᱵᱟᱯᱞᱟ ᱠᱚᱣᱟ᱾ ᱟᱸᱡᱚᱢ ᱰᱚ ᱟᱹᱞᱤᱧ ᱦᱚᱞᱤᱧ ᱟᱸᱡᱚᱢ ᱟᱠᱟᱫᱼᱟ ᱧᱮᱞ,
ᱟᱨ ᱜᱚᱝ ᱦᱮᱸ ᱟᱫᱚ ᱜᱚᱝᱠᱮ ᱟᱨ ᱦᱟᱹᱲ ᱵᱟᱯᱞᱟ ᱵᱮᱱ ᱟᱸᱡᱚᱢ ᱠᱟᱫᱟ ᱜᱚᱝᱠᱮ
ᱦᱮᱸ ᱜᱚᱝᱠᱮ ᱚᱱᱟ ᱦᱟᱹᱨᱩ ᱵᱟᱯᱞᱟ ᱦᱚᱸ ᱞᱤᱧ ᱟᱸᱡᱚᱢ ᱟᱠᱟᱫᱟ ᱟᱸᱡᱚᱢ ᱫᱚ ᱟᱫᱚ ᱚᱠᱟᱠᱟ ᱠᱚ ᱵᱟᱵ ? ᱠᱚ ᱦᱟᱸᱜ ᱚᱱᱟ ᱫᱚ ᱦᱟᱸᱜ ᱧᱮᱞ ᱫᱚ ᱵᱟᱹᱞᱤᱧ ᱧᱮᱞ ᱟᱠᱟᱣᱱᱟ ᱢᱮᱱᱠᱷᱟᱱ ᱜᱚᱝᱠᱮ ᱠᱚ ᱞᱟᱹᱭᱟ ᱡᱮ ᱱᱚᱝᱠᱟ, ᱠᱟᱹᱴᱤᱪ ᱮ ᱥᱤᱛᱩᱝ ᱞᱮᱠᱷᱟᱱ ᱟᱨᱮ ᱫᱟᱜ ᱞᱮᱠᱷᱟᱱ ᱚᱱᱟ ᱫᱚ ᱞᱟᱹᱭᱟᱠᱚ ᱦᱟᱹᱲᱩ ᱵᱟᱯᱞᱟ ᱫᱟᱜ ᱦᱩᱭᱩᱜ ᱠᱟᱱᱟ ᱟᱞᱮᱥᱮᱜ ᱢᱟ ᱚᱱᱠᱟ ᱠᱚ ᱞᱟᱹᱭᱟ᱾
ᱦᱮᱸ ᱟᱞᱮ ᱥᱮᱜ ᱦᱚᱸ ᱱᱟᱦᱟᱜ ᱚᱱᱠᱟ ᱜᱮᱠᱚ ᱞᱟᱹᱭᱟ ᱜᱚᱝᱠᱮ ᱱᱚᱣᱟ ᱫᱚ ᱦᱟᱸᱲᱩ ᱵᱟᱯᱞᱟ ᱫᱟᱜ ᱚᱱᱟ ᱡᱷᱤᱴᱤᱠ ᱥᱤᱴᱤᱠ ᱮ ᱫᱟᱻᱜᱟ ᱱᱟᱦᱟᱜ᱾ ᱥᱮᱛᱩᱢ ᱫᱚ ᱠᱟᱜᱼᱟᱺ ᱟᱫᱚ ᱩᱱ ᱥᱚᱢᱚᱭ ᱱᱟᱦᱟᱜ ᱟᱫᱚ ᱦᱚᱲ ᱠᱚ ᱠᱚ ᱞᱟᱹᱭᱟ ᱱᱚᱣᱟ ᱫᱚ ᱵᱟᱝᱢᱟ ᱦᱟᱸᱲᱩ ᱵᱟᱯᱞᱟ ᱫᱟᱜ ᱠᱟᱱᱟ᱾
ᱦᱳ ᱜᱚᱝᱠᱮ ᱟᱹᱞᱤᱧ ᱦᱚᱸᱞᱤᱧ ᱚᱱᱠᱟᱞᱤᱧ ᱟᱸᱡᱚᱢ ᱵᱟᱲᱟ ᱟᱠᱟᱫ ᱠᱚᱣᱟ ᱡᱮ ᱱᱚᱣᱟ ᱫᱚ ᱦᱟᱹᱲᱲᱩ ᱵᱟᱯᱞᱟ ᱫᱟᱜ ᱦᱩᱭᱩᱜ ᱠᱟᱱᱟ
ᱦᱮ ᱜᱚᱝᱠᱮ ᱟᱫᱚ ᱵᱟᱝ ᱫᱚ ᱡᱟᱹᱱᱤᱡ ᱠᱷᱟᱱ ᱞᱟᱦᱟ ᱛᱮᱫᱚ ᱦᱟᱲᱩ ᱠᱚᱠᱚ ᱵᱟᱯᱞᱟᱜ ᱠᱟᱱ ᱛᱟᱦᱮᱱᱟᱜ ᱥᱮ ᱪᱮᱫ
ᱦᱮᱸ ᱜᱚᱝᱠᱮ ᱦᱳᱭ ᱦᱚᱸ ᱫᱟᱲᱮᱭᱟᱜᱼᱟ
ᱡᱟᱦᱟᱸ ᱞᱮᱠᱟᱜᱤ ᱦᱳᱭᱛᱳ ᱠᱟᱛᱷᱟ ᱢᱮᱱᱟᱜᱥᱮ ᱟᱫᱚ ᱚᱱᱟ ᱞᱮᱠᱟᱛᱮ ᱡᱟᱹᱱᱤᱡ ᱡᱤᱱᱤᱥ ᱦᱚᱸ ᱦᱚᱭ ᱛᱳ ᱦᱩᱭ ᱞᱮᱱ ᱜᱮᱭᱟ ᱡᱟᱦᱟᱸ ᱞᱮᱠᱟ ᱠᱚ ᱞᱟᱹᱭᱟ ᱡᱮ ᱦᱟᱹᱲᱩ ᱵᱟᱯᱞᱟ ᱦᱳᱭ ᱛᱳ ᱢᱤᱫ ᱥᱚᱢᱚᱭ ᱦᱟᱹᱲᱩ ᱠᱚ ᱵᱟᱯᱞᱟᱜ ᱠᱟᱱ ᱛᱟᱦᱮᱜᱼᱟ ᱟᱨ ᱱᱚᱜᱼᱚᱭ ᱱᱚᱝᱠᱟᱭ ᱫᱟᱜ ᱮᱫ ᱛᱟᱦᱮᱱᱟ ᱟᱜᱮ ᱨᱮ ᱦᱮᱸ ᱥᱮ ᱜᱚᱝᱠᱮ
ᱦᱳᱭ ᱜᱚᱝᱠᱮ ᱮᱠᱫᱚᱢ ᱥᱟᱹᱨᱤᱭᱟᱜ ᱜᱮ ᱮᱠᱫᱚᱢ ᱢᱮᱱᱠᱷᱟᱱ ᱟᱵᱚ ᱫᱚ ᱩᱱᱟᱹᱜ ᱯᱟᱹᱦᱤᱞᱟᱜ ᱠᱟᱹᱦᱱᱤ ᱠᱚᱫᱚ ᱩᱱᱟᱹᱜ ᱵᱟᱝᱵᱚ ᱟᱸᱚᱢ ᱟᱸᱡᱚᱢ ᱠᱟᱜ ᱨᱮᱦᱚᱸ ᱵᱟᱵᱚᱱ ᱵᱟᱰᱟᱭᱟ ᱵᱟᱵᱚᱱ ᱧᱮᱞ ᱠᱟᱱᱟ ᱵᱟᱝ ᱟᱸᱡᱚᱢ ᱠᱟᱛᱮ ᱞᱟᱭ ᱵᱟᱨᱟ ᱠᱟᱱᱟ ᱡᱮ
ᱟᱪᱪᱷᱟ ᱜᱚᱝᱠᱮ ᱟᱵᱮᱱ ᱫᱚ ᱠᱩᱫᱩᱢ ᱠᱟᱹᱦᱤᱱᱤ ᱠᱚᱵᱮᱱ ᱵᱟᱲᱟᱭ ᱜᱮᱭᱟ ᱥᱮ ᱵᱟᱝ
ᱦᱮᱸ ᱜᱚᱝᱠᱮ ᱠᱟᱹᱴᱤᱡ ᱠᱟᱹᱴᱤᱡ ᱫᱚᱞᱤᱧ ᱵᱟᱰᱟᱭ ᱜᱮᱭᱟ ᱠᱩᱫᱩᱢ ᱠᱟᱹᱦᱤᱱᱤ ᱠᱚᱫᱚ
ᱟ ᱜᱚᱝᱠᱮ ᱵᱷᱮᱱᱛᱟ ᱠᱟᱛᱷᱟ ᱠᱚᱵᱮᱱ ᱵᱟᱰᱟᱭ ᱜᱮᱭᱟ ᱥᱮ ᱵᱟᱝ
ᱦᱮᱸ ᱜᱚᱝᱠᱮ ᱠᱷᱟᱹᱴᱤ ᱞᱤᱧ ᱵᱟᱰᱟᱭ ᱜᱮᱭᱟ
ᱛᱟᱦᱚᱞᱮ ᱜᱚᱝᱠᱮ ᱢᱤᱫᱴᱟᱝ ᱜᱟᱱ ᱵᱷᱮᱱᱛᱟ ᱠᱟᱛᱷᱟ ᱞᱟᱹᱭ ᱵᱮᱱ ᱥᱮ
ᱵᱷᱮᱱᱛᱟ ᱠᱟᱛᱷᱟ
ᱦᱳᱭ ᱥᱮ ᱤᱧᱜᱤᱧ ᱞᱟᱹᱭᱫᱟ ᱜᱚᱝᱠᱮ ᱦᱳᱭ
ᱦᱮᱸ ᱜᱚᱝᱠᱮ ᱠᱟᱹᱴᱤᱡ ᱞᱟᱹ ᱫᱟᱲᱮᱭᱟᱜ ᱠᱷᱟᱱᱵᱤᱧ ᱞᱟᱹᱭᱟ
ᱦᱮᱸ ᱟᱫᱚ ᱵᱷᱮᱱᱛᱟ ᱠᱟᱛᱷᱟ ᱫᱚ ᱱᱟᱦᱟᱸᱜ ᱦᱩᱭᱩᱜ ᱠᱟᱱᱟ ᱧᱤᱫᱟᱹ ᱯᱮᱲᱟ ᱜᱚᱝᱠᱮ ᱪᱤᱞᱮ ᱠᱚ ᱢᱮᱛᱟ ᱠᱚᱣᱟ
ᱧᱤᱫᱟᱹ ᱯᱮᱲᱟ
ᱦᱮᱸ ᱜᱚᱝᱠᱮ ᱟᱫᱚ ᱡᱩᱫᱤ ᱵᱟᱵᱮᱢ ᱫᱤᱥᱟᱹᱜ ᱠᱷᱟᱱ ᱫᱚ ᱱᱟᱦᱟᱸᱜ ᱟᱫᱚ ᱞᱟᱹᱭ ᱵᱮᱱ ᱱᱟᱜ ᱱᱚᱣᱟ ᱨᱮᱱᱟᱜ ᱛᱮᱞᱟ ᱫᱚ ᱦᱟᱸᱜ ᱤᱧ ᱛᱮᱞᱟᱭᱟ ᱤᱧᱜᱮ
ᱦᱮᱸ ᱜᱚᱝᱠᱮ ᱵᱟᱹᱞᱤᱧ ᱫᱤᱥᱟᱹᱭ ᱫᱟ ᱟᱹᱵᱤᱱ ᱜᱮ ᱞᱟᱹᱭ ᱞᱮᱠᱷᱟᱱ ᱱᱟᱯᱟᱭ ᱠᱚᱜᱼᱟ
ᱟᱪᱪᱷᱟ ᱜᱚᱝᱠᱮ ᱟᱹᱰᱤ ᱥᱟᱨᱦᱟᱣ ᱟᱨ ᱧᱤᱫᱟᱹ ᱯᱮᱲᱟ ᱢᱮᱱᱛᱮᱫᱚ ᱠᱚ ᱵᱩᱡᱷᱟᱹᱜᱼᱟ ᱱᱟᱦᱟᱸᱜ ᱱᱩᱠᱩ ᱠᱩᱢᱵᱩᱲᱳᱣ ᱠᱚ ᱜᱚᱝᱠᱮ ᱟᱫᱚ ᱵᱷᱮᱱᱛᱟ ᱠᱟᱛᱷᱟ ᱠᱟᱱᱟ ᱥᱮ ᱟᱸᱡᱚᱢ ᱠᱮᱫᱟ ᱵᱮᱮᱱ ᱜᱚᱝᱠᱮ ᱜᱚᱝᱠᱮ ᱨᱚᱲ ᱟᱸᱡᱚᱢᱚᱜ ᱠᱟᱱᱟ
ᱦᱮᱸ ᱜᱚᱝᱠᱮ ᱞᱟᱹᱭᱵᱤᱱ
ᱟᱫᱚ ᱱᱚᱜᱼᱚ ᱱᱟᱦᱟᱸᱜ ᱧᱤᱫᱟᱹ ᱯᱮᱲᱟ ᱫᱚᱠᱚ ᱢᱮᱛᱟ ᱠᱚᱣᱟ ᱠᱩᱢᱵᱽᱲᱩ ᱦᱳᱭ
ᱠᱩᱢᱲᱩ ᱠᱚ ᱢᱮᱛᱟᱠᱚᱣᱟ ᱵᱟ
ᱦᱮᱸ ᱟᱫᱚ ᱟᱵᱮᱱ ᱦᱚᱸ ᱜᱚᱝᱠᱮ ᱢᱤᱫ ᱵᱟᱨ ᱵᱷᱮᱱᱛᱟ ᱠᱟᱛᱷᱟ ᱠᱚᱵᱮᱱ ᱞᱟᱹᱭ ᱞᱮᱠᱷᱟᱱ ᱱᱟᱳᱟᱭ ᱠᱚᱜᱼᱟ
ᱦᱮᱸ ᱜᱚᱝᱠᱮ ᱠᱟᱛᱷᱟ ᱦᱩᱭᱩᱜ ᱠᱟᱱᱟ ᱵᱷᱮᱱᱛᱟ ᱠᱟᱛᱷᱟ ᱛᱚ ᱟᱹᱞᱤᱧ ᱦᱚᱸᱞᱤᱧ ᱵᱟᱰᱟᱭ ᱫᱚ ᱞᱤᱧ ᱵᱟᱰᱟᱭ ᱫᱤᱥᱟᱹ ᱵᱟᱝ ᱦᱮᱡᱩ ᱠᱟᱱᱟ ᱵᱟᱝ
ᱟᱪᱪᱷᱟ ᱟᱫᱚ ᱜᱚᱝᱠᱮ ᱛᱟᱦᱚᱞᱮ ᱟᱨᱦᱚᱸ ᱵᱷᱮᱱᱛᱟ ᱠᱟᱛᱷᱟ ᱟᱹᱞᱤᱧ ᱜᱮᱞᱤᱧ ᱞᱟᱹᱭ ᱫᱟ
ᱦᱮᱸ
ᱠᱟᱥᱢᱟᱨ ᱴᱚᱴ ᱠᱚᱜ ᱫᱚ ᱛᱤᱨᱮᱠᱚ ᱞᱟᱹᱭᱟ ᱜᱚᱝᱠᱮ
ᱠᱟᱥᱢᱟᱨ ᱴᱚᱴᱠᱚ ᱫᱚ ᱜᱚᱝᱠᱮ ᱞᱟᱹᱭ ᱞᱮᱠᱟ ᱱᱚᱣᱟ ᱫᱚ ᱡᱚᱠᱷᱚᱱ ᱢᱟᱱᱮ ᱡᱟᱦᱟᱸᱭ ᱰᱟᱺᱜᱩᱣᱟᱹ ᱠᱚᱲᱟ ᱡᱩᱫᱤ ᱵᱟᱯᱞᱟᱭ ᱟᱠᱚᱭ ᱥᱮ ᱩᱱ ᱫᱚᱠᱚ ᱞᱟᱹᱭᱟ ᱡᱮ ᱠᱟᱥᱢᱟ ᱴᱚᱴᱠᱚ ᱠᱚ ᱛᱚᱞ ᱠᱟᱣᱫᱮᱭᱟ ᱢᱮᱱᱛᱮ
ᱦᱳᱭ ᱜᱚᱝᱠᱮ ᱠᱟᱥᱢᱟᱨ ᱴᱚᱴ ᱠᱚ ᱠᱚ ᱛᱚᱞ ᱠᱟᱣᱫᱤᱭᱟ ᱥᱮᱠᱚ ᱛᱚᱞ ᱠᱟᱫᱤᱭᱟ ᱚᱱᱠᱟ ᱜᱮ ᱜᱚᱝᱠᱮ ᱟᱨᱦᱚᱸ ᱦᱩᱭᱩᱜ ᱠᱟᱱᱟ ᱦᱮᱸ ᱜᱚᱝᱠᱮ ᱛᱟᱦᱚᱞᱮ ᱠᱟᱹᱨᱤ ᱜᱟᱹᱭ ᱛᱚᱣᱟ ᱫᱚ ᱚᱠᱟ ᱠᱚ ᱢᱮᱛᱟᱜᱼᱟ ᱜᱚᱝᱠᱮ
ᱠᱟᱹᱨᱤ ᱜᱟᱹᱭ ᱛᱳᱣᱟ᱾
ᱜᱚᱝᱠᱮ ᱚᱱᱟ ᱫᱚ ᱟᱹᱞᱤᱧ ᱵᱟᱲᱟᱭ ᱞᱮᱠᱟ ᱛᱮᱫᱚ ᱜᱟᱹᱲᱤ ᱜᱟᱹᱭ ᱛᱳᱣᱟ ᱫᱚ ᱜᱚᱝᱠᱮ ᱚᱱᱟ ᱫᱚ ᱠᱟᱹᱴᱤᱡ ᱵᱟᱹᱞᱤᱧ ᱫᱤᱥᱟᱹᱭᱮ ᱫᱚ ᱜᱚᱝᱠᱮ ᱟᱹᱵᱤᱱ ᱜᱮ ᱞᱟᱹᱭ ᱞᱮᱠᱷᱟᱱ ᱵᱟᱭ ᱱᱟᱯᱟᱭ ᱠᱚᱜᱼᱟ?
ᱟᱪᱪᱷᱟ ᱜᱚᱝᱠᱮ ᱟᱹᱰᱤ ᱥᱟᱨᱦᱟᱣ ᱜᱮ᱾ ᱱᱚᱜᱼᱚ ᱱᱚᱶᱟ ᱠᱟᱹᱨᱤ ᱜᱟᱹᱭ ᱛᱳᱣᱟ ᱫᱚ ᱱᱷᱟᱜ ᱠᱚ ᱢᱮᱛᱟᱜ ᱠᱟᱱᱟ ᱦᱟᱺᱰᱤ, ᱜᱚᱝᱠᱮ᱾ ᱟᱡᱸᱚᱢ ᱠᱮᱫᱟᱵᱮᱱ ᱜᱚᱢᱠᱮ?
ᱦᱮᱸ ᱦᱮᱸ ᱟᱸᱡᱚᱢ ᱟᱠᱟᱫᱟᱞᱤᱧ᱾
ᱦᱳᱭ᱾ ᱟᱫᱚ ᱜᱚᱢᱠᱮ ᱛᱟᱦᱞᱮ ᱚᱱᱠᱟ ᱜᱮ ᱜᱚᱰᱟ ᱨᱟᱥᱮ ᱵᱮᱱ ᱟᱸᱡᱚᱢ ᱟᱠᱟᱫᱟ?
ᱵᱟᱝᱟ ᱜᱚᱢᱠᱮ ᱵᱟᱹᱞᱤᱧ ᱟᱸᱡᱚᱢ ᱟᱠᱟᱫᱟ ᱜᱚᱰᱟ ᱨᱟᱥᱮ ᱫᱚ᱾
ᱦᱳᱭ ᱜᱚᱝᱠᱮ ᱱᱚᱶᱟ ᱫᱚ ᱦᱟᱸᱜ ᱠᱟᱱ, ᱦᱩᱭᱩᱜ ᱠᱟᱱᱟ ᱫᱟᱹᱞ ᱩᱛᱩ᱾ ᱜᱚᱰᱟ ᱨᱟᱥᱮ ᱢᱮᱱᱛᱮ ᱵᱟᱰᱟᱭᱚᱜᱼᱟ ᱫᱟᱹᱞ ᱩᱛᱩ ᱵᱷᱮᱱᱛᱟ ᱠᱟᱛᱷᱟ ᱛᱮ ᱱᱚᱶᱟ ᱫᱚ᱾
ᱵᱷᱮᱱᱛᱟ ᱠᱟᱛᱷᱟ ᱛᱮ ᱵᱟᱝ?
ᱟᱫᱚ ᱜᱚᱢᱠᱮ ᱟᱨᱦᱚᱸ ᱠᱩᱫᱩᱢ ᱠᱚᱞᱤᱧ ᱞᱟᱹᱭᱟ ᱠᱩᱫᱩᱢ ᱨᱮ ᱠᱩᱬᱤᱫ ᱠᱩᱬᱤᱫ ᱜᱚᱡ ᱰᱟᱝᱨᱟᱭ ᱦᱩᱠᱟᱹ ᱠᱮᱫ ᱡᱷᱟᱹᱱᱴᱤ ᱞᱟᱲᱟᱣᱮᱱ, ᱜᱚᱢᱠᱮ ᱱᱚᱶᱟ ᱨᱮᱱᱟᱜ ᱵᱮᱱ ᱞᱟᱹᱭ ᱫᱟᱲᱮᱭᱟᱜᱼᱟ ᱱᱚᱶᱟ ᱠᱩᱫᱩᱢ ᱨᱮᱱᱟᱜ ᱛᱮᱞᱟ?
ᱵᱟᱦᱟ ᱜᱚᱝᱠᱮ, ᱚᱱᱟ ᱫᱚ ᱵᱟᱹᱞᱤᱧ ᱟᱸᱡᱚᱢ ᱵᱟᱲᱟ ᱟᱠᱟᱫᱼᱟ ᱱᱚᱜ-ᱚ ᱱᱚᱝᱠᱟ ᱠᱩᱫᱩᱢ᱾
ᱟᱪᱪᱷᱟ ᱜᱚᱝᱠᱮ᱾ ᱜᱚᱡ ᱰᱟᱝᱨᱟᱭ ᱦᱩᱠᱟᱹ ᱠᱮᱫ ᱢᱟᱱᱮ ᱜᱚᱝᱠᱮ ᱴᱟᱢᱟᱠ ᱥᱟᱰᱮᱭᱮᱱ᱾ ᱟᱨ ᱡᱷᱟᱹᱱᱴᱤ ᱞᱟᱲᱟᱣᱮᱱ ᱫᱚ ᱢᱟᱱᱮ ᱱᱩᱠᱩ ᱮᱱᱮᱡ ᱦᱚᱲ ᱠᱚᱠᱚ ᱮᱱᱮᱡ᱾ ᱱᱚᱣᱟ ᱜᱮ ᱜᱚᱢᱠᱮ ᱟᱫᱚ ᱟᱹᱰᱤ ᱱᱟᱯᱟᱭ᱾ ᱛᱚ ᱛᱮᱦᱮᱸᱧ ᱫᱚ ᱱᱤᱝᱠᱟ ᱜᱮᱞᱟᱝ ᱨᱚᱯᱚᱲᱟ ᱦᱳᱭ ᱜᱚᱝᱠᱮ᱾
ᱦᱳᱭ ᱜᱟᱝᱠᱮ ᱮᱠᱫᱚᱢ ᱟᱹᱰᱤᱡ ᱟᱹᱰᱤᱡ ᱡᱚᱛᱷᱟᱛ ᱜᱮ ᱜᱚᱝᱠᱮ ᱵᱤᱱ ᱞᱟᱹᱭ ᱠᱮᱫᱟ ᱟᱹᱵᱤᱱᱟᱜ ᱜᱟᱞᱚᱪ ᱠᱷᱚᱡ ᱠᱟᱛᱮ ᱟᱹᱰᱤᱜᱟᱱ ᱢᱟᱱᱮ ᱵᱷᱮᱱᱛᱟ ᱠᱟᱛᱷᱟ ᱠᱩᱢᱯᱟᱹᱱᱤᱢ ᱵᱟᱲᱟᱭ ᱧᱟᱢ ᱠᱮᱫᱟ᱾
ᱦᱳᱭ ᱜᱚᱢᱠᱮ ᱴᱷᱤᱠ ᱜᱮᱭᱟ᱾
ᱴᱷᱤᱠ ᱜᱮᱭᱟ᱾